ᱦᱮᱞᱳ
ᱦᱮᱸ
ᱦᱚᱸ ᱜᱚᱢᱠᱮ ᱡᱚᱦᱟᱨ ᱜᱮ
ᱦᱮᱸ ᱡᱚᱦᱟᱨ ᱜᱮ ᱥᱟᱹᱜᱩᱱ
ᱟᱨ ᱛᱟᱦᱞᱮ ᱦᱳᱭ ᱥᱟᱹᱜᱩᱱ ᱥᱮᱛᱟᱜ ᱪᱮᱫ ᱠᱚᱵᱤᱱ ᱪᱤᱠᱟᱹ ᱵᱟᱲᱟᱭᱮᱫᱟ
ᱪᱮᱫ ᱦᱚᱸ ᱪᱤᱠᱟᱹ ᱵᱟᱲᱟ ᱫᱚ ᱵᱟᱝᱜᱮ ᱚᱲᱟᱜ ᱠᱚᱨᱮ ᱜᱮ ᱾ ᱜᱮ
ᱚ ᱫᱟᱜ ᱟᱵᱚᱦᱚ ᱠᱚ ᱛᱮᱦᱮᱧᱟᱜ ᱚᱠᱟᱞᱮᱠᱟ?
ᱟᱸᱜᱟᱣ ᱠᱟᱛᱮ ᱥᱟᱨᱟᱭ ᱨᱤᱢᱤᱞ ᱜᱮ ᱧᱮᱞᱚᱜ ᱠᱟᱱᱟ ᱥᱮᱨᱢᱟ ᱠᱚ᱾ ᱫᱟᱜ ᱡᱟᱹᱲᱤ ᱠᱚᱦᱚᱸ ᱪᱷᱤᱵᱤᱠ ᱪᱷᱤᱵᱤᱠᱮ ᱫᱟᱜ ᱵᱟᱲᱟᱭᱮᱫ-ᱟ ᱥᱮᱛᱟᱜ ᱨᱮ ᱠᱟᱹᱴᱤᱡ᱾ ᱡᱳᱨ ᱧᱚᱜ ᱜᱮ ᱫᱟᱜ ᱜᱚᱫ ᱠᱮᱫᱟᱭ᱾
ᱦᱳᱭ
ᱦᱛᱫᱚ ᱱᱚᱜᱚᱭ ᱠᱟᱹᱴᱤᱡ ᱡᱤᱨᱤ ᱡᱤᱨᱤ ᱫᱟᱜ ᱮᱟᱭ᱾
ᱱᱚᱛᱮ ᱦᱚᱸ ᱥᱮᱛᱟᱜ ᱠᱷᱚᱱᱟᱜ ᱚᱱᱠᱟ ᱜᱮ ᱫᱚᱢᱮᱭ ᱫᱟᱜ ᱮᱫᱟᱭ᱾
ᱦᱩᱸ
ᱟᱨ ᱡᱚᱢ ᱵᱟᱲᱟ ᱠᱚ ᱦᱩᱭᱱᱟ ᱥᱮ ᱵᱟᱝ?
ᱟᱹᱶᱨᱤ ᱟᱜ-ᱟ ᱱᱮᱜ-ᱮ ᱤᱥᱤᱱ ᱵᱟᱲᱟᱭᱮᱫ ᱟᱠᱚ ᱦᱟᱸᱜ ᱡᱚᱢ ᱦᱩᱭᱩᱜ-ᱟ ᱦᱟᱸᱜ᱾
ᱚ
ᱩ ᱟᱨ ᱵᱨᱟᱥ ᱠᱚᱫᱚ ᱦᱩᱭᱱᱟ?
ᱦᱮᱸ ᱦᱩᱭ ᱵᱟᱲᱟ ᱜᱚᱫ ᱠᱟᱱ ᱜᱮᱭᱟ ᱵᱨᱟᱥ ᱠᱚᱫᱚ ᱮᱜ-ᱮ ᱛᱚ ᱦᱟᱞᱠᱟ᱾ ᱵᱟᱲᱟ ᱫᱚ ᱦᱩᱭ ᱠᱟᱱᱟ
ᱚ
ᱡᱚᱢ ᱵᱟᱲᱟ ᱠᱟᱛᱮ ᱦᱚᱸ ᱵᱟᱹᱫᱽ ᱠᱷᱮᱛ ᱥᱮᱫ ᱪᱟᱞᱟᱣ ᱦᱩᱭᱩᱜ-ᱟ᱾
ᱚ ᱟᱨ ᱚᱲᱟᱜ ᱠᱚᱨᱮ ᱦᱚᱸ ᱱᱟᱯᱟᱭ ᱜᱮ?
ᱦᱮᱸ ᱚᱲᱟᱜ ᱠᱚᱨᱮ ᱱᱟᱯᱟᱭ ᱵᱟᱲᱟ ᱜᱮᱭᱟ ᱠᱚ᱾
ᱟᱪᱪᱷᱟ ᱟᱪᱪᱷᱟ! ᱟᱨ ᱛᱟᱦᱚᱞᱮ ᱠᱷᱚᱵᱚᱨ ᱠᱚ ᱚᱱᱛᱮᱱᱟᱜ ᱵᱩᱨᱩ ᱵᱚᱸᱜᱟ ᱥᱮᱫ ᱵᱤᱱ ᱪᱟᱞᱟᱣᱱᱟ ᱥᱮ ᱵᱟᱝ?
ᱦᱮᱸ ᱪᱟᱞᱟᱣ ᱦᱩᱭ ᱟᱠᱟᱱᱟ ᱪᱟᱞᱟᱣ ᱫᱚ ᱾